ᱦᱮᱸ
ᱦᱮᱸ ᱜᱚᱝᱠᱮ ᱡᱚᱦᱟᱨ ᱜᱮ᱾
ᱦᱮᱸ ᱜᱚᱢᱠᱮ ᱡᱚᱸᱦᱟᱨ ᱡᱚᱸᱦᱟᱨ᱾
ᱟᱪᱪᱷᱟ ᱮ ᱜᱚᱝᱠᱮ ᱢᱮᱱ ᱫᱟ ᱱᱟᱯᱟᱭ ᱵᱟᱲᱟ ᱜᱮᱥᱮ ᱪᱮᱫ?
ᱦᱮᱸ ᱜᱚᱝᱠᱮ ᱱᱤᱛᱚᱜ ᱞᱮᱠᱟ ᱫᱚ ᱱᱟᱯᱟᱭ ᱜᱮ ᱟᱨ ᱟᱵᱮᱱ ᱜᱮ ᱱᱟᱯᱟᱭ ᱜᱮᱛᱚ ᱟᱵᱮᱱ ᱦᱚᱸ?
ᱦᱳᱸᱭ ᱜᱚᱝᱠᱮ ᱟᱹᱞᱤᱧ ᱦᱚᱸ ᱱᱟᱯᱟᱭ ᱜᱮ᱾
ᱟᱪᱪᱷᱟ ᱟᱪᱪᱷᱟ
ᱟᱫᱚ ᱜᱚᱢᱠᱮ ᱱᱟᱜ ᱢᱮᱱ ᱞᱮᱠᱷᱟᱱ ᱫᱚ, ᱟᱥᱟᱲ ᱵᱚᱸᱜᱟ ᱦᱚᱸ ᱵᱚᱞᱚ ᱟᱠᱟᱱᱟ᱾
ᱦᱮᱸ
ᱟᱨ ᱟᱵᱚᱢ ᱢᱟ ᱜᱟᱹᱭ ᱠᱟᱰᱟ ᱰᱟᱝᱨᱤ ᱢᱮᱨᱚᱢ ᱟᱹᱰᱤ ᱰᱷᱮᱨ ᱵᱚᱱ ᱪᱟᱥ ᱠᱚᱣᱟ ᱜᱚᱝᱠᱮ ᱟᱫᱚ ᱚᱱᱮ ᱚᱱᱟ ᱞᱮᱠᱟᱛᱮ ᱞᱤᱧ ᱞᱟᱹᱭ ᱫᱟ ᱟᱫᱚ ᱱᱤᱛᱚᱜ ᱢᱟᱛᱚ ᱡᱮᱢᱚᱱ ᱠᱟᱲᱟ ᱰᱟᱝᱨᱤ ᱫᱚ ᱦᱳᱭᱛᱳ ᱦᱟᱜ ᱫᱟᱜ ᱫᱟᱜ ᱛᱮᱦᱚᱸ ᱠᱚ ᱟᱛᱤᱧᱟ ᱟᱫᱚ ᱱᱩᱠᱩᱣᱟᱜ ᱱᱟᱜ ᱡᱟᱸᱦᱟᱭ ᱠᱚ ᱢᱮᱨᱚᱢ ᱠᱚ ᱢᱮᱱᱟᱜ ᱠᱚ᱾
ᱦᱮᱸ ᱢᱮᱱᱫᱚ ᱢᱮᱨᱚᱢ ᱵᱷᱤᱰᱤ᱾
ᱢᱮᱨᱚᱢ ᱵᱷᱤᱰᱤ ᱱᱟᱜ ᱢᱮᱨᱚᱢ ᱵᱷᱤᱰᱤ ᱥᱮ ᱥᱤᱸᱢ ᱠᱚ ᱟᱵᱚ ᱚᱠᱟ ᱞᱮᱠᱟᱨᱮ ᱡᱚᱛᱚᱱ ᱠᱟᱛᱮᱫ ᱚᱱᱟ ᱫᱟᱜ ᱡᱟᱯᱩᱫ ᱵᱟᱧᱪᱟᱣ ᱠᱟᱛᱮᱫ ᱵᱚᱱ ᱫᱚᱦᱚ ᱫᱟᱲᱮ ᱟᱠᱚᱣᱟ᱾
ᱦᱮᱸ
ᱱᱚᱜᱼᱱᱟ ᱱᱤᱭ ᱜᱮ ᱡᱩᱫᱤ ᱜᱚᱝᱠᱮ ᱜᱟᱞᱚᱪ ᱦᱩᱭᱩᱜᱼᱟ ᱟᱹᱰᱤ ᱜᱮ ᱱᱟᱯᱟᱭ ᱢᱤᱫᱴᱤᱡ ᱢᱚᱱᱮᱨᱮ ᱵᱩᱡᱟᱹᱜᱼᱟ ᱥᱟᱶ ᱛᱮ ᱡᱤᱶᱤ ᱨᱮ ᱟᱴᱠᱟᱨᱚᱜᱼᱟ᱾
ᱦᱮᱸ ᱜᱚᱝᱠᱮ ᱟᱹᱰᱤ ᱱᱟᱯᱟᱭ ᱠᱟ ᱠᱟᱛᱷᱟᱜᱮ ᱵᱮᱱ ᱨᱟᱠᱟᱵ ᱟᱹᱜᱩ ᱟᱠᱟᱫᱟ ᱱᱤᱦᱟᱹᱛᱤ ᱱᱚᱣᱟ ᱵᱟᱨᱮ ᱛᱮᱞᱟᱝ ᱨᱚᱯᱚᱲ ᱞᱮᱱ ᱠᱷᱟᱱ ᱟᱹᱰᱤᱜᱮ ᱱᱟᱯᱟᱭ ᱦᱩᱭᱩᱜᱼᱟ ᱡᱟ ᱩᱰᱟᱹᱝ ᱜᱮ
ᱵᱟᱠᱚ ᱦᱮᱡ ᱠᱟᱱᱟ᱾
ᱦᱳᱭ ᱦᱳᱭ ᱟᱫᱚ ᱚᱱᱟ ᱜᱮ ᱱᱚᱜᱼᱚᱭ ᱫᱟᱜ ᱡᱟᱹᱯᱩᱫ ᱨᱮ ᱱᱤᱛᱚᱜ ᱫᱚ ᱱᱚᱝᱠᱟ ᱠᱟᱰᱟ ᱰᱟᱝᱨᱤ ᱫᱚ ᱟᱹᱛᱤᱧ ᱜᱟᱱᱚᱜᱼᱟ ᱢᱮᱱᱠᱷᱟᱱ ᱱᱩᱠᱩ ᱢᱮᱨᱚᱢ ᱵᱷᱤᱰᱤ ᱠᱚᱫᱚ ᱱᱩᱠᱩ ᱠᱚᱫᱚ ᱟᱹᱛᱤᱧ ᱵᱟᱝ ᱜᱟᱱᱚᱜ ᱟᱥᱮ᱾ ᱟᱹᱛᱤᱧ ᱫᱚ ᱜᱟᱱᱚᱜᱼᱟ ᱢᱮᱱᱠᱷᱟᱱ ᱱᱤᱝᱠᱟᱹ ᱡᱩᱫᱤ ᱥᱟᱨᱟᱫᱤᱱ ᱡᱩᱫᱤ ᱡᱟᱹᱯᱩᱫ ᱟᱭ ᱛᱟᱦᱚᱞᱮ ᱡᱟᱹᱯᱩᱫ ᱞᱮᱠᱷᱟᱱ ᱫᱚ ᱵᱟᱝ ᱜᱟᱱᱚᱜᱼᱟ ᱥᱮ᱾
ᱦᱮᱸ ᱜᱚᱢᱠᱮ
ᱦᱳᱭ
ᱜᱚᱝᱠᱮ ᱛᱟᱦᱚᱞᱮ ᱱᱚᱣᱟ ᱟᱯᱮᱥᱮᱱ ᱫᱚ ᱠᱟᱲᱟ ᱰᱟᱹᱝᱨᱤ ᱫᱚ ᱚᱱᱠᱟ ᱫᱚ ᱢᱮᱱᱟᱜ ᱵᱟᱲᱟ ᱟᱠᱟᱫ ᱠᱚᱣᱟ ᱥᱮ ᱵᱟᱝ ᱜᱮ?
ᱦᱮᱸ ᱜᱚᱝᱠᱮ ᱟᱹᱰᱤ ᱡᱳᱨ ᱜᱮ ᱢᱮᱱᱟᱜ ᱠᱚᱣᱟ ᱟᱞᱮᱥᱮᱫ ᱦᱚᱸ ᱢᱮᱱᱠᱷᱟᱱ ᱮᱸ ᱟᱞᱮ ᱡᱟ ᱦᱤᱥᱟᱹᱵ ᱛᱮ ᱢᱮᱱᱟᱜ ᱠᱚᱛᱟᱞᱮᱭᱟ ᱯᱨᱚᱛᱮᱠᱴᱤ ᱜᱷᱟᱨᱚᱸᱧᱡᱽ ᱨᱮᱜᱮ ᱥᱟᱱᱟᱢ ᱜᱷᱟᱨᱚᱸᱡᱽ ᱨᱮᱜᱮ ᱡᱩᱫᱤ ᱵᱮᱱ ᱢᱮᱱᱟ ᱮᱸ ᱠᱟᱬᱟ ᱥᱮ ᱰᱟᱝᱨᱤ ᱡᱚᱛᱚ ᱜᱮ ᱢᱮᱱᱟᱜ ᱠᱚᱣᱟ
ᱟᱪᱪᱷᱟ ᱟᱪᱪᱷᱟ
ᱟᱫᱚ ᱡᱤᱱᱤᱥ ᱦᱩᱭᱩᱜ ᱠᱟᱱᱟ ᱜᱚᱝᱠᱮ ᱪᱮᱫ ᱢᱟᱥᱮ ᱞᱟᱹᱭ ᱵᱮᱱ ᱜᱚᱝᱠᱮ
ᱦᱮᱸ ᱜᱚᱢᱠᱮ
ᱢᱮᱱᱫᱟᱞᱤᱧ ᱡᱤᱱᱤᱥ ᱦᱩᱭᱩᱜ ᱠᱟᱱᱟ ᱪᱮᱫ ᱢᱟᱥᱮ ᱞᱟᱹᱭ ᱵᱮᱱ
ᱜᱚᱢᱠᱮ ᱡᱤᱱᱤᱥ ᱦᱩᱭᱩᱜ ᱠᱟᱱᱟ ᱟᱵᱚ ᱠᱟᱲᱟ ᱰᱟᱝᱨᱤ ᱮᱸᱦ ᱟᱹᱰᱤ ᱟᱭᱢᱟ ᱟᱭᱢᱟ ᱚᱱᱠᱟᱱᱟᱜ ᱜᱮᱡ ᱜᱩᱨᱤᱡ ᱢᱮᱱᱫᱚ ᱟᱵᱚ ᱡᱟᱦᱟᱸ ᱡᱳᱭᱵᱚ ᱥᱟᱨ ᱢᱮᱱᱛᱮᱵᱚᱱ ᱵᱟᱲᱟᱭᱟ ᱚᱱᱟ ᱠᱚ ᱦᱮᱱᱛᱮᱱ ᱟᱹᱰᱤ ᱟᱭᱢᱟ ᱟᱭᱢᱟ ᱥᱮ ᱟᱵᱚ ᱜᱚᱲᱚ ᱥᱚᱯᱚᱦᱚᱫ ᱯᱚᱴ ᱴᱟᱠᱟ ᱯᱩᱭᱥᱟᱹ ᱟᱨᱡᱟᱣ ᱟᱵᱚᱱ ᱠᱟᱱᱟ ᱠᱚ ᱵᱟᱝ ᱟᱨᱚ ᱥᱤ ᱜᱟᱹᱰᱤ ᱚᱱᱟ ᱠᱚ ᱩᱯᱚᱠᱟᱨᱮᱫ ᱵᱚᱱᱟ ᱠᱚ
ᱦᱳᱭ ᱦᱳᱭ
ᱦᱮᱸ ᱦᱮᱸ ᱜᱚᱢᱠᱮ ᱢᱟ ᱠᱚᱱᱴᱤᱱᱤᱭᱩᱭ ᱵᱮᱱ
ᱟᱫᱚ ᱜᱚᱢᱠᱮ ᱚᱱᱮ ᱚᱱᱟ ᱞᱮᱠᱟ ᱜᱮᱞᱤᱧ ᱞᱟᱹᱭᱟ ᱜᱚᱢᱠᱮ ᱮ ᱢᱮᱱᱫᱚ ᱠᱟᱰᱟ ᱰᱟᱹᱝᱨᱤ ᱫᱚ ᱟᱵᱚ ᱫᱚ ᱡᱟᱦᱟᱸᱞᱮ ᱞᱮᱠᱟ ᱢᱤᱫᱴᱮᱱ ᱜᱤᱫᱽᱟᱹᱨᱮ ᱦᱟᱨᱟ ᱵᱩᱨᱩᱜᱼᱟ᱾
ᱦᱳᱭ ᱢᱤᱫᱴᱮᱱ ᱜᱤᱫᱽᱨᱟᱹ ᱜᱚᱝᱠᱮ ᱠᱤ ᱡᱚᱠᱷᱚᱱᱮ ᱦᱟᱨᱟ ᱵᱩᱨᱩᱜᱼᱟ ᱦᱟᱨᱟ ᱵᱩᱨᱩ ᱥᱟᱶ ᱥᱟᱶᱛᱮ ᱩᱱᱤᱭᱟᱜ ᱡᱟ ᱡᱟᱵᱚᱛᱤᱭᱚ ᱡᱟᱦᱟᱸ ᱠᱚ ᱞᱟᱜᱟᱜᱼᱟ ᱢᱮᱱᱫᱚ ᱦᱟᱨᱟ ᱵᱩᱨᱩ ᱞᱟᱹᱜᱤᱫ ᱛᱮ ᱦᱳᱭ᱾
ᱦᱮᱸ
ᱟᱫᱚ ᱜᱚᱝᱠᱮ ᱦᱟᱨᱟ ᱵᱩᱨᱩ ᱞᱟᱹᱜᱤᱫ ᱛᱮ ᱱᱟᱦᱟᱜ ᱡᱟᱦᱟᱸ ᱡᱟᱦᱟᱸ ᱡᱤᱱᱤᱥ ᱞᱟᱜᱟᱜᱼᱟ ᱚᱱᱮ ᱚᱱᱟ ᱠᱚ ᱡᱤᱱᱤᱥ ᱡᱩᱫᱤ ᱡᱩᱫᱤ ᱟᱹᱞᱤᱧ ᱢᱤᱫᱴᱮᱱ ᱥᱮ ᱵᱟᱨᱭᱟ ᱥᱮ ᱯᱮᱭᱟ ᱥᱮ ᱯᱩᱱᱭᱟ ᱥᱮ ᱢᱚᱬᱮ ᱥᱮ ᱛᱩᱨᱩᱭ ᱮᱭᱟᱭ ᱟᱨᱮ ᱤᱨᱟᱹᱞ ᱜᱮᱞ ᱱᱚᱝᱠᱟ ᱦᱤᱥᱟᱹᱵ ᱛᱮ ᱡᱩᱫᱤ ᱞᱤᱧ ᱞᱟᱹᱭᱟ ᱜᱚᱢᱠᱮ
ᱦᱩᱸ
ᱩᱱᱤ ᱤᱱᱤ ᱜᱤᱫᱽᱨᱟᱹ ᱴᱷᱮᱱ ᱫᱚ ᱮ ᱢᱮᱱ ᱜᱟᱱᱚᱜᱼᱟ ᱜᱚᱢᱠᱮ ᱩᱱᱤᱭᱟᱜ ᱡᱤᱣᱤ ᱵᱟᱧᱪᱟᱣ ᱞᱮᱠᱟᱛᱮ ᱡᱟᱦᱟᱸ ᱠᱚ ᱥᱮ ᱩᱱᱤ ᱥᱩᱛᱩᱜ ᱫᱟᱨᱟᱢ ᱥᱮ ᱩᱱᱤ ᱦᱟᱨᱟ ᱵᱩᱨᱩ ᱠᱟᱛᱮᱜ ᱢᱤᱫᱴᱮᱱ ᱦᱚᱲ ᱞᱮᱠᱟ ᱵᱚᱱ ᱛᱮᱭᱟᱨᱮᱭᱟ ᱜᱚᱝᱠᱮ ᱮ ᱢᱮᱱᱫᱚ ᱦᱮᱸ ᱠᱟᱹᱴᱤᱡ ᱜᱤᱫᱽᱨᱟᱹ ᱫᱚ ᱜᱚᱝᱠᱮ ᱡᱮᱢᱚᱱ ᱵᱟᱞᱮ ᱵᱮᱠᱮᱨ ᱜᱤᱫᱽᱨᱟᱹ ᱫᱚ ᱩᱱᱠᱩ ᱫᱚ ᱛᱚᱣᱟ ᱫᱚᱨᱠᱟᱨᱚᱜᱼᱟ᱾
ᱦᱮᱸ
ᱫᱚᱥᱟᱨ ᱨᱮᱫᱚ ᱵᱮᱱ ᱞᱟᱹᱭᱟ ᱥᱟᱨᱟᱫᱤᱱ ᱟᱭᱳᱭ ᱫᱚᱨᱠᱟᱨᱚᱜᱼᱟ
ᱦᱮᱸ
ᱛᱮᱥᱟᱨ ᱨᱮ ᱡᱩᱫᱤ ᱵᱤᱱ ᱞᱟᱹᱭᱟ ᱩᱱᱤ ᱱᱟᱦᱟᱜ ᱡᱟᱦᱟᱸᱭ ᱫᱚ ᱦᱳᱭᱛᱳ ᱢᱮᱱᱫᱚ ᱡᱟᱦᱟᱸ ᱠᱚ ᱱᱟᱦᱟᱜ ᱩᱱᱤ ᱟ ᱟᱸᱜᱽᱨᱚᱵ ᱢᱮᱱᱫᱚ ᱡᱟᱦᱟᱸ ᱠᱚᱱᱟᱜ ᱦᱚᱨᱚᱜᱟᱭ ᱚᱱᱟ ᱠᱚ ᱥᱟᱱᱟᱢᱟᱜ ᱥᱟᱯᱷᱟ ᱥᱮ ᱡᱚᱛᱚᱱ ᱨᱮ ᱢᱤᱫᱴᱮᱱ ᱟᱨᱚ ᱢᱤᱫ ᱦᱚᱲᱮ ᱛᱟᱦᱮᱱᱟ ᱦᱮᱸ ᱥᱮ ᱵᱟᱝ
ᱦᱮᱸ ᱜᱚᱢᱠᱮ
ᱟᱫᱚ ᱱᱚᱜᱼᱚ ᱱᱚᱝᱠᱟ ᱜᱮ ᱜᱚᱝᱠᱮ ᱢᱟᱹᱱᱢᱤ ᱡᱤᱭᱚᱱ ᱡᱟᱦᱟᱸ ᱞᱮᱠᱟ ᱛᱚ ᱟᱵᱚ ᱚᱱᱠᱟᱜ ᱜᱮ ᱜᱚᱝᱠᱮ ᱱᱩᱠᱩ ᱠᱟᱰᱟ ᱰᱟᱝᱨᱤ ᱥᱮ ᱢᱮᱨᱚᱢ ᱵᱷᱤᱰᱤ ᱡᱟᱦᱟᱜᱮ ᱥᱤᱢ ᱥᱩᱠᱨᱤ ᱡᱟᱦᱟᱸ ᱛᱤᱱᱟᱹᱜ ᱢᱮᱱᱟᱜ ᱠᱚᱣᱟ ᱟᱵᱚᱣᱟᱜ ᱜᱷᱟᱨᱚᱸᱡᱽ ᱨᱮ
ᱦᱮᱸ
ᱱᱩᱠᱩ ᱦᱚᱸ ᱜᱚᱝᱠᱮ ᱚᱱᱮ ᱚᱱᱠᱟ ᱜᱮ ᱮᱸᱜ ᱢᱮᱱᱫᱚ ᱡᱟᱦᱟᱸᱞᱮᱠᱟ ᱦᱳᱭᱛᱳ ᱱᱩᱠᱩ ᱡᱮᱢᱚᱱ ᱦᱮᱸ ᱢᱮᱱ ᱡᱮᱢᱚᱱ ᱢᱚᱱᱮ ᱮ ᱢᱮᱱᱞᱮᱠᱷᱟᱱ ᱫᱚ ᱜᱚᱝᱠᱮ ᱢᱤᱫᱴᱮᱱ ᱢᱮᱨᱚᱢ ᱡᱚᱠᱷᱚᱱ ᱢᱤᱫᱴᱮᱱᱮ ᱦᱚᱯᱚᱱᱮᱭᱟ ᱢᱮᱨᱚᱢ ᱦᱚᱯᱚᱱ ᱢᱤᱫᱴᱮᱱ ᱮᱸᱜᱟᱱᱟᱜ ᱡᱚᱠᱷᱚᱱᱮ ᱦᱚᱯᱚᱱᱮᱭᱟ ᱢᱤᱫᱴᱮᱱ ᱢᱮᱨᱚᱢ ᱦᱚᱯᱚᱱ
ᱦᱮᱸ ᱜᱚᱝᱠᱮ
ᱟᱫᱚ ᱜᱚᱝᱠᱮ ᱩᱱᱤ ᱱᱟᱦᱟᱸᱜ ᱦᱚᱭᱛᱳ ᱮᱸᱜ ᱫᱩᱫᱩᱣᱟᱭᱟᱭ ᱥᱮ ᱵᱟᱭ ᱫᱩᱫᱩᱣᱟᱭᱟ ᱢᱮᱱᱠᱷᱟᱱ ᱩᱱᱤ ᱫᱚ ᱥᱟᱵ ᱠᱟᱛᱮᱫ ᱫᱩᱫᱩ ᱪᱚᱭ ᱦᱩᱭᱩᱜᱼᱟ
ᱦᱮᱸ ᱜᱚᱝᱠᱮ ᱚᱱᱟ ᱫᱚ ᱲᱮ ᱠᱚ ᱱᱟᱦᱟᱸᱜ ᱚᱱᱠᱟ ᱥᱟᱵ ᱠᱟᱛᱮᱫ ᱫᱩᱫᱩ ᱵᱟᱲᱟ ᱦᱚᱪᱚ ᱦᱩᱭ ᱟᱠᱟᱱ ᱜᱮᱭᱟ ᱮᱝᱠᱚ ᱢᱮᱨᱚᱢ ᱮᱸᱜᱟ ᱴᱷᱮᱱ ᱥᱮ ᱵᱷᱤᱰᱤ ᱮᱸᱜᱟ ᱴᱷᱮᱱ
ᱦᱳᱭ ᱟᱫᱚ ᱟᱥᱚᱞ ᱡᱤᱱᱤᱥ ᱦᱩᱭᱩᱜ ᱠᱟᱱᱟ ᱜᱚᱝᱠᱮ ᱟᱨᱚ ᱢᱤᱫᱴᱮᱱ ᱤᱧ ᱞᱮᱭᱟ ᱞᱟᱡᱟᱣ ᱥᱚᱨᱚᱢ ᱫᱚ ᱟᱹᱰᱤᱜᱟᱱ ᱛᱮ ᱵᱩᱡᱩᱜᱼᱟ ᱢᱮᱱᱠᱷᱟᱱ ᱢᱚᱱᱮᱨᱮ ᱡᱩᱫᱤ ᱟᱵᱮᱱ ᱞᱟᱡᱟᱣ ᱥᱚᱨᱚᱢ ᱫᱮᱭᱟ ᱠᱟᱛᱮᱫ ᱡᱩᱫᱤ ᱟᱵᱮᱱ ᱱᱤᱭᱟᱹ ᱠᱚᱵᱮᱱ ᱠᱟᱹᱢᱤ ᱫᱟᱲᱮᱭᱟᱜᱼᱟ ᱛᱚᱵᱮ ᱟᱹᱱᱤᱡ ᱟᱵᱮᱱ ᱦᱚᱭᱛᱚ ᱴᱟᱠᱟ ᱯᱚᱭᱥᱟ ᱥᱮ ᱮᱢᱟᱱ ᱛᱮᱢᱮᱱ ᱟᱹᱰᱤ ᱜᱟᱱ ᱵᱮᱱ ᱟᱨᱡᱟᱣ ᱫᱟᱲᱮᱭᱟᱜᱼᱟ ᱟᱵᱮᱱ ᱟᱵᱮᱱᱟᱜ ᱜᱷᱟᱨᱚᱸᱡᱽ ᱛᱟᱞᱟᱨᱮ
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱟᱠᱟᱫᱟ
ᱦᱳᱭ ᱡᱮᱢᱚᱱ ᱦᱩᱭᱩᱜ ᱠᱟᱱᱟ ᱜᱚᱝᱠᱮ ᱟᱵᱤᱱ ᱡᱩᱫᱤ ᱠᱟᱲᱟ ᱜᱩᱨᱤᱡ ᱵᱮᱱ ᱟᱹᱲᱤᱥᱟᱜᱼᱟ ᱱᱟᱦᱟᱸᱜ ᱢᱮᱱᱫᱚ
ᱦᱮᱸ
ᱥᱮ ᱠᱟᱲᱟ ᱜᱩᱨᱤᱡ ᱡᱩᱫᱤ ᱵᱚᱱ ᱟᱹᱲᱤᱥᱟᱜᱼᱟ ᱥᱮ ᱢᱮᱨᱚᱢ ᱜᱩᱨᱤᱡ ᱡᱩᱫᱤ ᱵᱚᱱ ᱟᱹᱲᱤᱥᱟᱜᱼᱟ ᱛᱟᱦᱚᱞᱮ ᱜᱚᱝᱠᱮ ᱱᱚᱜᱼᱚ ᱱᱟ ᱠᱚᱫᱚ ᱟᱵᱚ ᱫᱚ ᱠᱤᱱᱛᱩ ᱴᱟᱠᱟ ᱯᱚᱭᱥᱟ ᱦᱟᱯᱮᱱ ᱫᱤᱱ ᱨᱮ ᱮᱸᱴᱠᱮᱴᱚᱬᱮ ᱦᱩᱭ ᱫᱟᱲᱮᱭᱟᱛᱟᱵᱚᱱᱟ ᱠᱟᱨᱚᱱ ᱪᱮᱫᱟᱜ ᱜᱚᱝᱠᱮ ᱟᱵᱮᱱ ᱡᱩᱫᱤ ᱱᱟᱦᱟᱸᱜ ᱩᱱᱤ ᱡᱤᱱᱤᱥ ᱵᱮᱱ ᱟᱹᱲᱤᱥᱮᱭᱟ ᱛᱟᱞᱦᱮ ᱟᱵᱮᱱ ᱢᱟᱛᱚ ᱱᱟᱜ ᱱᱟᱯᱟᱭ ᱱᱟᱜ ᱵᱟᱵᱮᱱ ᱡᱚᱛᱚᱱᱮᱭᱟ ᱥᱮ
ᱦᱮᱸ ᱜᱚᱝᱠᱮ
ᱦᱚᱭ ᱦᱚᱭ ᱟᱫᱚ ᱚᱱᱮ ᱚᱱᱟ ᱞᱮᱠᱟ ᱞᱮᱠᱟᱛᱤᱞᱤᱧ ᱞᱮᱭᱟ ᱟᱹᱲᱤᱥ ᱵᱮᱡᱟᱨ ᱵᱟᱭ ᱜᱟᱱᱚᱜ ᱛᱟᱵᱚᱱᱟ ᱟᱵᱚ ᱫᱚ
ᱦᱮᱸ ᱜᱚᱝᱠᱮ
ᱟᱹᱲᱤᱥ ᱵᱮᱡᱟᱨ ᱡᱩᱫᱤ ᱵᱟᱵᱚᱱ ᱵᱮᱡᱟᱨᱚᱜᱼᱟ ᱥᱮ ᱵᱟᱵᱚᱱ ᱟᱹᱲᱤᱥᱚᱜᱼᱟ ᱛᱚ ᱩᱱᱮ ᱚᱱᱟ ᱞᱮᱠᱟ ᱛᱤᱞᱤᱧ ᱞᱮᱭᱟ ᱚᱠᱚᱭ ᱦᱚ ᱟᱹᱲᱤᱥ ᱵᱮᱡᱟᱨ ᱟᱞᱚ ᱵᱚᱱ ᱫᱚᱦᱚᱭ ᱢᱟ
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱟᱠᱟᱫᱟ
ᱦᱳᱭ ᱛᱚᱵᱮᱭ ᱟᱹᱱᱤᱡ ᱴᱟᱠᱟ ᱯᱚᱭ ᱴᱟᱠᱟ ᱯᱚᱭᱥᱟ ᱫᱷᱚᱱ ᱫᱚᱞᱳᱛ ᱛᱮ ᱟᱹᱰᱤ ᱜᱟᱱ ᱵᱚᱱ ᱰᱷᱮᱨ ᱫᱟᱲᱮᱭᱟᱜᱼᱟ
ᱦᱮᱸ ᱜᱚᱝᱠᱮ ᱚᱱᱠᱟᱜ ᱜᱮ ᱟᱹᱞᱤᱧ ᱞᱤᱧ ᱢᱮᱱᱟ ᱟᱞᱮ ᱫᱤᱥᱚᱢ ᱫᱚ ᱱᱟᱦᱟᱸᱜ ᱜᱚᱝᱠᱮ ᱚᱱᱠᱟᱜ ᱜᱮ ᱠᱟᱰᱟ ᱰᱟᱝᱨᱤ ᱢᱮᱨᱚᱢ ᱵᱷᱤᱰᱤ ᱫᱚ ᱱᱟᱦᱟᱸᱜ ᱟᱹᱰᱤ ᱟᱭᱢᱟ ᱟᱭᱢᱟ ᱜᱮᱞᱮ ᱪᱟᱥ ᱟᱠᱟᱫ ᱠᱚᱣᱟ ᱦᱮᱸ ᱚᱱᱠᱟᱜᱮ ᱚᱱᱟ ᱛᱟᱞᱟᱨᱮ ᱜᱟᱹᱭ ᱮᱸ ᱦᱮᱸ ᱠᱟᱲᱟ ᱥᱟᱞᱟᱜ ᱛᱮ ᱢᱮᱱᱟᱜ ᱠᱚᱣᱟ ᱢᱟᱨᱟᱝ ᱢᱟᱨᱟᱝ ᱵᱤᱛᱠᱤᱞ ᱮᱸᱜᱟ ᱩᱱᱠᱩ ᱫᱚ ᱱᱟᱦᱟᱸᱜ ᱠᱚ ᱵᱩᱥᱟᱹᱜ ᱵᱟᱲᱟ ᱦᱟᱠᱟᱜ ᱛᱟᱞᱮ ᱵᱩᱥᱟᱹᱜ ᱵᱟᱲᱟ ᱦᱟᱠᱟᱫ ᱠᱚᱛᱮ ᱱᱟᱦᱟᱸᱜ ᱟᱹᱰᱤᱜᱟᱱ ᱠᱚ ᱥᱟᱸᱜᱮ ᱠᱟᱱᱟ ᱥᱟᱸᱜᱮᱭᱟᱠᱟᱱ ᱛᱮ ᱩᱱᱠᱩ ᱦᱚᱸ ᱚᱱᱮ ᱚᱝᱠᱟ ᱞᱟᱡᱟᱣ ᱥᱚᱨᱚᱨᱚᱢ ᱫᱮᱭᱟ ᱠᱟᱛᱮᱫ ᱩᱱᱠᱩ ᱠᱟᱲᱟᱦᱟᱜ ᱱᱩᱱᱩ ᱠᱟᱲᱟ ᱵᱤᱛᱠᱤᱞᱟᱜ ᱱᱩᱱᱩ ᱨᱮ ᱪᱚᱯᱚᱡ ᱦᱚᱪᱚ ᱠᱚ ᱦᱩᱭᱩᱜᱼᱟ ᱚᱱᱮ ᱚᱝᱠᱟ ᱠᱟᱛᱮᱫ ᱜᱮ ᱱᱟᱦᱟᱸᱜ ᱟᱭᱢᱟ ᱟᱭᱢᱟ ᱠᱟᱲᱟ ᱠᱚ ᱦᱩᱭ ᱟᱠᱟᱱᱟ ᱠᱟᱲᱟ ᱥᱟᱶᱛᱮ ᱵᱤᱛᱠᱤᱞ ᱟᱨ ᱚᱱᱟ ᱥᱟᱶᱛᱮ ᱰᱟᱹᱝᱨᱤ ᱠᱚᱦᱚᱸ ᱢᱮᱱᱟᱜ ᱟᱠᱟᱫ ᱠᱚᱜᱮᱭᱟ ᱩᱱᱠᱩ ᱦᱚᱸ ᱜᱮᱡ ᱜᱩᱨᱤᱡ ᱫᱚ ᱱᱟᱦᱟᱸᱜ ᱟᱹᱰᱤ ᱟᱭᱢᱟ ᱟᱭᱢᱟ ᱜᱮ ᱥᱮ ᱜᱩᱨᱤᱡ ᱠᱚᱛᱮ ᱱᱟᱦᱟᱸᱜ ᱟᱹᱰᱤ ᱜᱟᱱ ᱴᱟᱠᱟ ᱮ ᱠᱚᱦᱚᱸ ᱞᱮ ᱟᱨᱡᱟᱣ ᱜᱚᱫᱽ ᱜᱮᱭᱟ
ᱟᱪᱪᱷᱟ ᱟᱪᱪᱷᱟ
ᱟᱠᱷᱨᱤᱧ ᱵᱟᱲᱟ ᱠᱟᱛᱮᱫ ᱦᱮᱸ ᱟᱨ ᱠᱤᱪᱷᱩ ᱫᱚ ᱠᱷᱮᱛ ᱵᱟᱹᱫᱽ ᱠᱚᱨᱮ ᱱᱟᱦᱟᱸᱜ ᱞᱮ ᱮᱢ ᱵᱟᱲᱟᱦᱟᱜ ᱜᱮᱭᱟ ᱚᱝᱠᱟ ᱫᱚ ᱤᱱᱟᱹ ᱛᱟᱭᱚᱢ ᱦᱩᱭᱩᱜ ᱠᱟᱱᱟ ᱱᱚᱜᱼᱚᱭ ᱡᱮ ᱩᱱᱟᱹᱜ ᱜᱟᱱ ᱜᱟᱹᱭ ᱵᱤᱛᱠᱤᱞ ᱩᱱᱠᱩ ᱠᱚ ᱱᱟᱜ ᱞᱮ ᱟᱹᱥᱩᱞ ᱵᱟᱲᱟ ᱟᱠᱟᱫ ᱠᱚᱜᱮᱭᱟ ᱚᱱᱠᱟ ᱜᱮ ᱟᱨᱚ ᱟᱭᱢᱟ ᱟᱭᱢᱟ ᱥᱟᱜᱤᱧ ᱥᱟᱜᱤᱧ ᱨᱮᱱ ᱦᱚᱲ ᱠᱚ ᱦᱤᱡᱩᱜ ᱟᱠᱚ ᱢᱮᱱ ᱫᱚ ᱚᱱᱟ ᱡᱟᱦᱟᱸ ᱜᱟᱹᱭ ᱵᱤᱛᱠᱤᱞ ᱛᱚᱣᱟ ᱠᱚ ᱮᱢᱟ ᱚᱱᱮ ᱚᱱᱟ ᱛᱚᱣᱟ ᱠᱚ ᱥᱮᱛᱟᱜ ᱯᱟᱭᱟᱨ ᱨᱮ ᱪᱷᱟᱨ ᱪᱷᱟᱨ ᱜᱚᱝᱠᱮ ᱞᱮ ᱫᱷᱩᱣᱟᱹᱣᱟ᱾ ᱫᱷᱩᱣᱟᱹᱣ ᱠᱟᱛᱮᱫ, ᱦᱮᱸ ᱫᱷᱩᱣᱟᱹᱣ ᱠᱟᱛᱮᱫ ᱜᱚᱝᱠᱮ ᱪᱮᱦᱨᱟ ᱥᱟᱹᱦᱤᱡ ᱚᱱᱠᱟᱱᱟᱜ ᱢᱤᱫ ᱴᱤᱡ ᱰᱟᱵᱵᱟ ᱢᱮᱱᱟᱜ ᱟᱠᱟᱫ ᱛᱟᱞᱮᱭᱟ ᱰᱟᱵᱵᱟ ᱨᱮ ᱯᱮᱠᱤᱝ ᱠᱟᱛᱮᱫ ᱜᱚᱝᱠᱮ ᱞᱮ ᱵᱷᱮᱡᱟ ᱜᱚᱫ ᱠᱟᱜᱼᱟ᱾
ᱚᱱᱟ ᱫᱚ ᱵᱟᱡᱟᱨ ᱫᱤᱥᱚᱢ ᱛᱮ
ᱦᱮᱸ ᱜᱚᱝᱠᱮ ᱵᱟᱡᱟᱨ ᱫᱤᱥᱚᱢ ᱛᱮ ᱞᱤᱴᱟᱨ ᱨᱮ ᱞᱤᱴᱟᱨ ᱜᱮ ᱞᱤᱴᱟᱨ ᱨᱮ ᱡᱟᱜᱮ ᱡᱟᱦᱟᱸ ᱛᱤᱱᱟᱹᱜ ᱦᱮᱸ ᱠᱟᱹᱣᱰᱤ ᱜᱮ ᱧᱟᱢᱚᱜ ᱜᱮᱭᱟ ᱤᱱᱠᱟᱹ ᱫᱚ ᱢᱚᱴᱟ ᱢᱩᱴᱤ ᱟᱨ ᱜᱚᱝᱠᱮ ᱟᱵᱚ ᱢᱟᱸᱵᱚᱱ ᱵᱟᱲᱟᱭᱟ᱾ ᱛᱚᱣᱟ ᱛᱮᱢᱟ ᱟᱹᱰᱤ ᱟᱭᱢᱟ ᱟᱭᱢᱟ ᱜᱮ ᱴᱟᱠᱟ ᱯᱩᱭᱥᱟᱹ ᱦᱩᱭᱩᱜᱼᱟ ᱚᱱᱟ ᱠᱟᱨᱚᱱ ᱠᱚᱫᱚ ᱟᱹᱥᱩᱞ ᱦᱩᱭ ᱠᱟᱱᱟ ᱜᱚᱝᱠᱮ ᱟᱨ ᱵᱤᱛᱠᱤᱞ ᱫᱚ ᱱᱟᱦᱟᱜ ᱱᱚᱝᱠᱟ ᱠᱟᱛᱮᱫ ᱠᱷᱟᱣᱟᱣ ᱠᱟᱛᱮᱜ ᱛᱚᱣᱟ ᱵᱟᱲᱟ ᱦᱚ ᱫᱚ ᱦᱩᱭᱩᱜ ᱠᱟᱱᱟ ᱜᱷᱟᱸᱥ ᱠᱚ ᱤᱨ ᱵᱟᱲᱟ ᱠᱟᱛᱮᱫ ᱛᱮ ᱚᱱᱠᱟ ᱢᱤᱫ ᱴᱤᱡ ᱪᱟᱥ ᱦᱩᱭ ᱟᱠᱟᱱᱟ ᱜᱷᱟᱥ ᱠᱟᱨᱚᱱ ᱛᱚᱣᱟ ᱤᱱᱟᱹ ᱠᱷᱟᱡ ᱡᱟᱹᱥ ᱛᱤ ᱧᱚᱜᱼᱮ ᱛᱚᱣᱟᱭᱟ ᱟᱨ ᱜᱚᱝᱠᱮ ᱩᱱᱟᱹᱜ ᱠᱷᱟᱣᱟᱣ ᱠᱟᱛᱮ ᱦᱚᱸ ᱜᱟᱹᱭ ᱫᱚ ᱢᱮᱱᱟᱭᱟ ᱡᱮᱧᱲᱮ ᱜᱮ᱾
ᱦᱮᱸ ᱜᱚᱝᱠᱮ ᱟᱫᱚ ᱟᱥᱚᱞ ᱠᱟᱛᱷᱟ ᱦᱩᱭᱩᱜ ᱠᱟᱱᱟ᱾ ᱜᱚᱝᱠᱮ ᱟᱵᱚᱱᱟᱜ ᱟᱵᱚᱣᱟᱜ ᱡᱟᱦᱟᱸ ᱢᱟᱹᱱᱢᱤ ᱞᱮᱴᱷᱟ ᱜᱮ ᱟᱵᱚᱣᱟᱜ ᱡᱟᱦᱟᱸ ᱞᱮᱠᱟ ᱟᱵᱩᱣᱟᱜ ᱡᱤᱣᱤ ᱡᱟᱹᱛᱤ ᱥᱮ ᱢᱚᱱᱮ ᱟᱹᱨᱥᱤ ᱨᱮ ᱛᱷᱟᱯᱚᱱ ᱟᱠᱟᱱ ᱜᱚᱢᱠᱮ ᱢᱮᱱ ᱫᱚ ᱦᱩᱸ ᱥᱟᱱᱟᱢ ᱦᱚᱲ ᱜᱮᱵᱚᱱ ᱟᱯᱮ ᱥᱮᱫᱟᱭ ᱥᱮᱫᱟᱭ ᱦᱟᱯᱲᱟᱢ ᱠᱷᱚᱱ ᱜᱮ ᱟᱵᱚ ᱵᱚᱱ ᱪᱮᱫ ᱟᱹᱜᱩ ᱟᱠᱟᱫᱟ ᱡᱮ ᱢᱟᱹᱱᱢᱤ ᱡᱤᱭᱚᱱ ᱫᱚ ᱪᱤᱨᱚ ᱫᱤᱱ ᱫᱚ ᱵᱟᱝ ᱠᱟᱱᱟ᱾
ᱦᱮᱸ ᱜᱚᱝᱠᱮ
ᱟᱹᱨᱥᱤ ᱞᱮᱠᱟ ᱵᱟᱨᱥᱤᱧ ᱫᱤᱱ ᱱᱤᱭᱟᱹ ᱡᱚᱱᱚᱢ ᱤᱭᱟᱹ ᱫᱷᱟᱹᱨᱛᱤ ᱨᱮ ᱛᱤᱨᱪᱚᱭ ᱵᱟᱹᱜᱤ ᱟᱢ ᱱᱤᱭᱟᱹ ᱡᱤᱣᱤ? ᱚᱠᱚᱭᱮ ᱵᱟᱰᱟᱭᱟ?
ᱦᱮᱸ ᱜᱚᱝᱠᱮ ᱚᱱᱠᱟ ᱜᱮ ᱜᱚᱢᱠᱮ ᱟᱵᱮᱱ ᱡᱟᱦᱟᱸ ᱞᱮᱠᱟ ᱵᱮᱱ ᱞᱟᱹᱭ ᱠᱮᱫᱟ ᱥᱮ ᱚᱱᱠᱟ ᱜᱮ ᱜᱚᱢᱠᱮ ᱱᱩᱠᱩ ᱠᱟᱰᱟ ᱠᱚᱣᱟᱜ ᱦᱚᱸ ᱢᱟᱹᱱᱢᱤ ᱡᱤᱭᱚᱱ ᱞᱮᱠᱟ ᱜᱮ ᱵᱮᱱ ᱢᱚᱱᱮᱭᱟ᱾ ᱜᱚᱝᱠᱮ ᱟᱞᱮ ᱨᱮᱱ ᱫᱚ ᱟᱹᱰᱤ ᱡᱟᱹᱥᱛᱤ ᱜᱮ ᱛᱚ ᱠᱟᱰᱟ ᱜᱟᱹᱭ ᱟᱛᱳ ᱴᱚᱞᱟ ᱨᱮ ᱢᱮᱱᱟᱜ ᱟᱠᱟᱫ ᱠᱚᱣᱟ ᱚᱱᱠᱟ ᱜᱮ ᱜᱚᱝᱠᱮ ᱚᱱᱠᱟ ᱢᱤᱫ ᱴᱤᱡ ᱨᱳᱜᱽ ᱨᱳᱜᱽ ᱟᱡᱟᱨ ᱦᱮᱡ ᱜᱚᱫᱚᱜᱼᱟ ᱚᱱᱠᱟ ᱜᱮ ᱦᱚᱯᱚᱱ ᱦᱚᱯᱚᱱ ᱠᱟᱰᱟ ᱥᱮ ᱵᱤᱛᱠᱤᱞ ᱞᱟᱹᱴᱩ ᱞᱟᱹᱴᱩ ᱩᱱᱠᱩ ᱠᱚᱠᱚ ᱜᱚᱡ ᱥᱟᱨᱮᱡ ᱜᱚᱫᱚᱜ ᱠᱟᱱᱟ᱾
ᱦᱳᱭ ᱜᱚᱝᱠᱮ ᱟᱫᱚ ᱚᱱᱮ ᱚᱱᱟ ᱞᱮᱠᱟ ᱛᱮᱞᱤᱧ ᱞᱟᱹᱭᱟ ᱠᱟᱰᱟ ᱰᱟᱹᱝᱨᱤ ᱢᱮᱨᱚᱢ ᱥᱩᱠᱨᱤ ᱥᱤᱢ ᱵᱩᱥᱟᱹᱜ ᱡᱟᱦᱟᱸ ᱛᱤᱱᱟᱹᱜ ᱡᱟᱦᱟᱸ ᱪᱤᱞᱤ ᱢᱮᱱᱟᱜ ᱠᱚ ᱜᱚᱝᱠᱮ ᱱᱩᱠᱩ ᱡᱚᱜᱟᱣ ᱡᱚᱛᱚᱱ ᱠᱟᱛᱮ ᱨᱮᱦᱚᱸ ᱵᱟᱝ ᱜᱟᱱᱚᱜᱼᱟ ᱥᱟᱶ ᱥᱟᱶ ᱛᱮ ᱱᱩᱠᱩᱣᱟᱜ ᱡᱟᱦᱟᱸᱫᱮᱵ ᱵᱮᱵᱚᱦᱟᱨ ᱥᱮ ᱵᱮᱵᱦᱟᱨ
ᱦᱮᱸ
ᱵᱮᱵᱦᱟᱨ ᱞᱮᱠᱟ ᱛᱮ ᱜᱚᱝᱠᱮ ᱱᱩᱠᱩ ᱢᱮᱱ ᱫᱚ ᱢᱟᱥ ᱮᱸ ᱢᱮᱱ ᱫᱚ ᱢᱟᱥᱮᱠ ᱠᱮ ᱢᱟᱥᱮ ᱥᱮ ᱵᱚᱸᱜᱟ ᱠᱤ ᱵᱚᱸᱜᱟ ᱱᱩᱠᱩ ᱱᱩᱠᱩ ᱧᱮᱞ ᱢᱟᱱᱮ ᱱᱩᱠᱩ ᱢᱟᱱᱮ ᱧᱮᱞ ᱵᱟᱲᱟ ᱞᱟᱹᱜᱤᱫ ᱢᱤᱫ ᱴᱮᱱ ᱰᱟᱠᱛᱟᱨ ᱥᱮ ᱢᱤᱫ ᱴᱮᱱ ᱚᱱᱠᱟ ᱢᱟᱱᱮ ᱡᱟᱦᱟᱸᱭ ᱫᱚ ᱢᱮᱱ ᱫᱚ ᱜᱚᱝᱠᱮ ᱦᱚᱲᱢᱚ ᱡᱤᱣᱤ ᱠᱚᱭ ᱨᱟᱱ ᱛᱟᱠᱚᱣᱟ ᱱᱚᱜ ᱱᱚᱝᱠᱟᱱ ᱦᱚᱲ
ᱦᱮᱸ ᱢᱮᱱ ᱫᱚ ᱟᱵᱮᱱ ᱫᱚ ᱱᱤᱭᱟᱹ ᱵᱮᱱ ᱢᱮᱱᱟ ᱡᱮ ᱡᱟᱦᱟᱸᱭ ᱰᱟᱠᱛᱟᱨ ᱢᱮᱱ ᱫᱚ ᱠᱟᱲᱟ ᱰᱟᱹᱝᱨᱤ ᱵᱟᱭ ᱵᱚᱛᱚᱨ ᱟᱠᱚ ᱥᱮ ᱩᱱᱠᱩᱭ ᱜᱟᱯ ᱯᱟᱴᱤ ᱫᱟᱲᱮᱭᱟ ᱠᱚ ᱦᱮᱸ ᱦᱮᱸ ᱢᱮᱱ ᱫᱚ ᱚᱱᱟ ᱛᱟᱭᱱᱚᱢ ᱥᱮᱫ ᱨᱮ ᱛᱷᱟᱯᱚᱜ ᱛᱷᱟᱯᱚᱜ ᱠᱟᱛᱮᱫ ᱠᱷᱟᱪ ᱜᱮ ᱯᱟᱹᱴᱤᱭᱟ᱾ ᱦᱮᱸ ᱦᱮᱸ ᱜᱚᱝᱠᱮ ᱟᱨ ᱮᱠᱫᱚᱢ ᱠᱟᱲᱟ ᱢᱟ ᱴᱩᱭᱩᱞ ᱜᱮᱠᱚ ᱫᱚᱱ ᱜᱚᱫᱟ ᱛᱟᱭᱱᱚᱢ ᱥᱮᱱ ᱟᱨ ᱠᱟᱴᱟ ᱦᱚᱸᱠᱚ ᱯᱷᱟᱸᱫᱚ ᱜᱚᱫᱟ ᱟᱨ ᱚᱱᱮ ᱚᱱᱠᱟᱜᱮ ᱱᱟᱦᱟᱜ ᱢᱤᱫ ᱫᱷᱟᱣ ᱚᱱᱠᱟᱜᱮ ᱰᱟᱠᱛᱟᱨᱮ ᱦᱮᱡ ᱜᱚᱫ ᱟᱠᱟᱱᱟ ᱟᱨ ᱛᱟᱦᱚᱞᱮ ᱚᱱᱠᱮ ᱛᱟᱭᱱᱚᱢ ᱥᱮᱱ ᱚᱱᱟ ᱯᱷᱤᱪᱟᱹ ᱥᱮᱫ ᱨᱮ ᱯᱳᱸᱰ ᱜᱮᱭ ᱮᱢᱟ ᱜᱚᱫ ᱞᱮᱫᱮᱭᱟ ᱮᱥᱟ ᱭᱟ ᱯᱷᱟᱸᱫᱟ ᱠᱮᱫᱮᱭᱟ ᱜᱚᱢᱠᱮ ᱟᱹᱰᱤ ᱡᱷᱟᱹᱞ ᱮ ᱚᱴᱟᱜ ᱮᱱᱟ ᱾
ᱚ ᱟᱪᱪᱷᱟ ᱟᱪᱪᱷᱟ ᱟᱫᱚ ᱜᱚᱝᱠᱮ ᱚᱱᱮ ᱚᱱᱠᱟᱜ ᱜᱮ ᱡᱩᱫᱤ ᱢᱤᱫ ᱦᱚᱲ ᱡᱩᱫᱤ ᱧᱮᱞ ᱞᱟᱹᱜᱤᱫ ᱠᱚ ᱛᱟᱦᱮᱱᱟ ᱛᱟᱦᱚᱞᱮ ᱦᱚᱭᱛᱳ ᱮᱸᱜ ᱥᱟᱱᱟᱢ ᱦᱚᱲ ᱜᱮᱵᱩᱱ ᱵᱟᱲᱟᱭᱟ ᱥᱮ ᱱᱤᱭᱟᱹ ᱫᱚ ᱥᱮᱫᱟᱭ ᱠᱷᱚᱱᱟᱜ ᱥᱮᱫᱟᱭ ᱦᱟᱯᱲᱟᱢ ᱠᱷᱚᱱ ᱜᱮ ᱞᱟᱹᱭ ᱞᱟᱹᱭ ᱟᱹᱜᱩ ᱟᱠᱟᱫ ᱵᱚᱱᱟ ᱥᱮᱵᱩᱱ ᱧᱮᱞ ᱤᱫᱤᱭᱮᱫᱟ ᱡᱮ ᱚᱠᱚᱭ ᱦᱚᱸ ᱱᱤᱭᱟᱹ ᱫᱷᱟᱹᱨᱛᱤ ᱫᱷᱟᱹᱨᱛᱤ ᱨᱮᱫᱚ ᱪᱤᱨᱚ ᱡᱤᱵᱚᱱ ᱫᱚ ᱵᱟᱹᱱᱩᱜ ᱠᱚᱣᱟ ᱦᱮᱸ ᱥᱮ ᱵᱟᱝ?
ᱦᱮᱸ ᱜᱚᱝᱠᱮ ᱾
ᱟᱫᱚ ᱚᱱᱮ ᱩᱱᱟᱹᱜ ᱢᱤᱫᱴᱮᱱ ᱡᱤᱱᱤᱥ ᱢᱮᱱᱟᱜᱼᱟ᱾ ᱚᱠᱚᱭ ᱫᱚ ᱰᱷᱮᱨ ᱫᱤᱱ ᱚᱠᱚᱭ ᱫᱚ ᱠᱚᱢ ᱫᱤᱱ ᱞᱟᱹᱜᱤᱫ ᱢᱮᱱᱟᱜ ᱯᱮᱭᱟ ᱱᱤᱭᱟᱹ ᱫᱷᱟᱹᱨᱛᱤ ᱨᱮ ᱦᱮᱸᱥᱮ ᱵᱟᱝ?
ᱦᱮᱸ ᱦᱮᱸ ᱜᱚᱢᱠᱮ ᱟᱨ ᱱᱤᱭᱟᱹ ᱟᱹᱞᱤᱧ ᱥᱮᱫᱟᱭ ᱦᱚᱲ ᱞᱤᱧ ᱛᱟᱹᱨᱤᱯ ᱵᱟᱝ ᱢᱮᱱᱛᱮ ᱟᱵᱚ ᱱᱚᱜᱼᱟ ᱱᱚᱣᱟ ᱠᱚ ᱡᱤᱱᱤᱥ ᱥᱮ ᱱᱚᱜᱼᱟ ᱱᱚᱣᱟ ᱠᱚ ᱢᱤᱫᱴᱤᱡ ᱨᱟᱹᱭ ᱥᱮ ᱛᱤ ᱞᱮᱠᱟᱛᱮ ᱚᱱᱟ ᱡᱤᱱᱤᱥ ᱥᱮᱫᱟᱭ ᱠᱷᱚᱱᱟᱜ ᱠᱚ ᱫᱚᱦᱚ ᱟᱹᱜᱩ ᱟᱠᱟᱫ ᱛᱟᱵᱚᱱᱟ᱾ ᱚᱱᱟ ᱠᱟᱹᱛᱮ ᱟᱵᱚᱸ ᱱᱮᱛᱟᱨ ᱦᱚᱸ ᱱᱩᱠᱩ ᱡᱤᱱᱤᱥ ᱵᱟᱵᱚᱱ ᱦᱤᱲᱤᱧ ᱫᱟᱲᱮᱭᱟᱠᱚ ᱠᱟᱱᱛᱮ ᱢᱮᱱ ᱜᱟᱱᱚᱜᱼᱟ ᱱᱚᱣᱟ ᱫᱚ ᱢᱤᱫᱴᱤᱡ ᱟᱵᱚ ᱥᱟᱱᱛᱟᱲ ᱟᱹᱨᱤᱪᱟᱹᱞᱤ ᱨᱮᱱᱟᱜ ᱢᱤᱫᱴᱤᱱ ᱱᱚᱣᱟ ᱢᱤᱫᱴᱤᱡ ᱱᱩᱠᱩ ᱦᱚᱸ ᱢᱤᱫᱴᱤᱱ ᱟᱵᱚᱨᱮᱱ ᱱᱩᱠᱩ ᱵᱟᱝ ᱢᱟᱱᱮ ᱮᱢᱚᱱ ᱮᱠᱴᱟ ᱨᱟᱹᱭ ᱠᱚ ᱵᱮᱱᱟᱣ ᱠᱟᱫᱟ ᱢᱚᱱᱮᱭᱟᱵᱮᱱ ᱡᱮ ᱱᱚᱣᱟ ᱫᱚᱱ ᱯᱟᱨᱚᱢ ᱵᱟᱝ ᱜᱟᱱᱚᱜᱼᱟ ᱾ ᱱᱩᱠᱩ ᱱᱤᱦᱟᱹᱛᱤ ᱫᱚᱦᱚ ᱫᱚᱨᱠᱟᱨ ᱠᱟᱱᱟ ᱾ ᱚᱱᱠᱟ ᱢᱤᱫᱴᱤᱡ ᱮ ᱟᱵᱚ ᱠᱚ ᱟᱵᱚ ᱠᱚ ᱛᱟᱞᱟ ᱨᱮᱠᱚ ᱥᱚᱫᱚᱨ ᱩᱛᱟᱹᱨ ᱟᱠᱟᱫᱼᱟ ᱟᱨ ᱚᱱᱟ ᱥᱚᱫᱚᱨ ᱥᱚᱫᱚᱨ ᱥᱚᱫᱚᱨ ᱩᱛᱟᱹᱨ ᱠᱟᱛᱮᱫ ᱱᱩᱠᱩ ᱠᱟᱰᱟ ᱰᱟᱹᱝᱨᱤ-ᱼ ᱢᱟᱱᱮ ᱟᱵᱚ ᱱᱤᱦᱟᱹᱛᱤ ᱫᱚᱦᱚ ᱞᱟᱜᱟᱣᱮᱫ ᱵᱚᱱᱟ ᱦᱮᱸ ᱟᱨ ᱵᱟᱝᱠᱷᱟᱱ ᱢᱟ ᱱᱮᱛᱟᱨ ᱢᱟ ᱜᱚᱝᱠᱮ ᱚᱱᱮ ᱧᱮᱞᱚᱜ ᱠᱟᱱᱟ ᱵᱟᱝ ᱢᱮᱱᱛᱮ ᱴᱮᱠᱴᱟᱨ ᱜᱮ ᱱᱟᱦᱟᱜ ᱡᱚᱛᱚ ᱠᱟᱲᱟ ᱰᱟᱹᱝᱨᱤ ᱞᱮᱠᱟᱭ ᱠᱟᱹᱢᱤᱭᱮᱜᱼᱟ᱾ ᱦᱮᱸ ᱱᱤᱦᱟᱹᱛᱤ ᱟᱵᱚ ᱚᱱᱟ ᱥᱮᱫᱟᱭ ᱦᱟᱯᱲᱟᱢ ᱠᱚᱠᱚ ᱫᱚᱦᱚ ᱟᱠᱟᱫᱛᱮ ᱱᱚᱜᱚᱭ ᱱᱤᱛᱚᱜ ᱟᱵᱚ ᱱᱚᱝᱠᱟ ᱱᱩᱠᱩ ᱟᱛᱮᱫ ᱜᱮ ᱟᱨ ᱪᱮᱫ ᱴᱟᱠᱟ ᱯᱩᱭᱥᱟᱹ ᱟᱨᱡᱟᱹᱣ ᱥᱮ ᱠᱟᱹᱢᱤ ᱠᱚᱨᱮ ᱜᱚᱲᱚ ᱜᱚᱯᱚᱦᱚᱫ ᱠᱚ ᱮᱢᱟᱣᱟᱵᱚᱱ ᱠᱟᱱᱟ ᱾
ᱦᱳᱭ ᱜᱚᱝᱠᱮ ᱦᱳᱭ ᱦᱳᱭ ᱾᱾
ᱟᱫᱚ ᱚᱱᱮ ᱚᱱᱟ ᱛᱮᱞᱤᱧ ᱞᱟᱹᱭᱟ ᱜᱚᱢᱠᱮ᱾
ᱦᱮᱸ
ᱱᱚᱜᱼᱚ ᱱᱟᱠᱚ ᱱᱩᱠᱩ ᱠᱚ ᱡᱚᱜᱟᱣ ᱡᱚᱛᱚᱱ ᱨᱮᱫᱚ ᱡᱮᱢᱚᱱ ᱟᱨ ᱢᱟᱹᱱᱢᱤ ᱠᱚᱠᱚ ᱫᱚᱨᱠᱟᱨᱚᱜ ᱛᱟᱵᱚᱱᱟ ᱡᱟᱦᱟᱸᱭ ᱫᱚ ᱦᱟᱸᱜ ᱡᱚᱢᱟᱜ ᱥᱟᱨᱟᱫᱤᱱᱤ ᱮᱢ ᱫᱟᱲᱮᱭᱟᱠᱚᱣᱟ ᱱᱩ ᱠᱟᱨᱟ, ᱰᱟᱹᱝᱨᱤ, ᱢᱮᱨᱚᱢ, ᱥᱩᱠᱨᱤ ᱡᱚᱜᱟᱣ ᱫᱚ ᱜᱚᱢᱠᱮ ᱥᱟᱯᱷᱟ ᱥᱟᱹᱯᱷᱤ ᱫᱚ ᱵᱟᱵᱮᱱ ᱛᱟᱦᱮᱸ ᱫᱟᱲᱮᱭᱟᱜᱼᱟ ᱦᱮᱸ᱾
ᱦᱮᱸ ᱜᱚᱢᱠᱮ ᱾
ᱟᱫᱚ ᱛᱟᱹᱣ ᱨᱮᱦᱚ ᱞᱤᱧ ᱞᱟᱹᱭᱟ ᱱᱚᱜ ᱜᱟᱰᱟ ᱜᱟᱹᱰᱭᱟᱹ ᱵᱷᱚᱨᱥᱟ ᱛᱮᱫᱚ ᱱᱩᱠᱩ ᱡᱚᱜᱟᱣ ᱡᱚᱛᱚᱱ ᱫᱚ ᱠᱟᱹᱴᱤᱡ ᱵᱟᱝ ᱴᱷᱤᱠᱚᱜᱼᱟ ᱠᱟᱨᱚᱱ ᱩᱱᱤ ᱡᱩᱫᱤ ᱵᱮᱱ ᱟᱵᱮᱱ ᱵᱮᱱ ᱡᱚᱜᱟᱣ ᱮᱭᱟ ᱛᱟᱦᱚᱞᱮ ᱥᱮ ᱟᱨ ᱧᱤᱫᱟᱹ ᱠᱤ ᱟᱨ ᱜᱟᱹᱰᱭᱟᱹ ᱥᱮ ᱵᱟᱸᱫᱷ ᱵᱮᱱ ᱪᱟᱞᱟᱜᱼᱟ ᱨᱮᱭᱟᱲᱚᱜ?
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱟᱠᱟᱫᱟ ᱱᱩᱠᱩ ᱦᱚᱸᱛᱚ ᱢᱤᱫᱴᱤᱡ ᱢᱟᱹᱱᱢᱤ ᱠᱟᱱ ᱜᱮᱭᱟ ᱠᱚ ᱟᱵᱚ ᱢᱟᱹᱱᱢᱤᱭᱟᱜ
ᱦᱳᱭ ᱜᱚᱢᱠᱮ ᱢᱮᱱᱫᱟᱞᱤᱧ ᱜᱚᱢᱠᱮ ᱜᱚᱢᱠᱮ ᱢᱮᱱ ᱫᱟᱹᱞᱤᱧ ᱢᱟ ᱛᱟᱦᱚᱞᱮ ᱢᱮᱱ ᱠᱟᱛᱮᱫ ᱜᱮ ᱡᱚᱦᱟᱨ ᱾
ᱦᱮᱸ ᱜᱚᱢᱠᱮ ᱢᱟ ᱛᱟᱦᱚᱞᱮ ᱡᱚᱦᱟᱨ ᱜᱮ ᱾
ᱦᱳᱭ